ᱦᱮᱸ ᱡᱚᱦᱟᱨ ᱮᱠᱫᱚᱢ ᱡᱚᱦᱟᱨ ᱜᱮ ᱡᱚᱦᱟᱨ ᱜᱮ ᱜᱚᱝᱠᱮ ᱾ ᱮᱠᱫᱚᱢ ᱮᱠᱫᱚᱢ ᱥᱟᱹᱜᱩᱱ ᱛᱟᱨᱟᱥᱤᱧ ᱛᱟᱨᱯᱚᱨ ᱛᱟᱦᱚᱞᱮ ᱪᱮᱫ ᱞᱮᱠᱟ ᱢᱮᱱᱟᱜ ᱵᱤᱱᱟ ᱛᱟᱦᱚᱞᱮ?
ᱦᱚᱜ-ᱚᱭ ᱦᱟᱸᱜ ᱱᱤᱛᱳᱜ ᱫᱚ ᱦᱟᱸᱜ ᱱᱟᱯᱟᱭ ᱜᱮ ᱾ ᱦᱟᱸᱜ ᱟᱹᱵᱤᱱ ᱜᱮ ᱚᱠᱟ ᱞᱮᱠᱟ ᱦᱮᱱᱟᱜ ᱵᱤᱱᱟ?
ᱟᱪᱪᱷᱟ ᱟᱹᱞᱤᱧ ᱦᱚᱸ ᱱᱟᱜ ᱱᱚᱜᱼᱚᱭ ᱢᱚᱴᱟᱢᱩᱴᱤ ᱫᱤᱱ ᱠᱚ ᱪᱟᱞᱟᱣ ᱵᱟᱲᱟᱜ ᱠᱟᱱᱟ ᱦᱮᱸᱥᱮ ᱾
ᱚ ᱟᱪᱪᱷᱟ ᱟᱪᱪᱷᱟ, ᱛᱟᱦᱚᱞᱮ ᱪᱟᱥ ᱠᱚᱫᱚ ᱛᱟᱦᱚᱞᱮ ᱛᱤᱱᱟᱹᱜ ᱫᱷᱟᱹᱨᱤᱡ ᱠᱮᱫᱟ ᱵᱤᱱ?
ᱮᱸ ᱪᱟᱥ ᱠᱟᱹᱢᱤ ᱠᱚᱫᱚ ᱱᱟᱦᱟᱜ ᱮᱸ ᱟᱹᱞᱤᱧ ᱢᱟ ᱱᱤᱛᱚᱜ ᱢᱟ ᱵᱟᱡᱟᱨ ᱫᱤᱥᱚᱢ ᱨᱮ ᱢᱮᱱᱟᱜ ᱞᱤᱧᱟᱹ ᱟᱨ ᱪᱟᱥ ᱠᱟᱹᱢᱤ ᱠᱚᱫᱚ ᱱᱟᱦᱟᱜ ᱟᱹᱣᱨᱤ ᱫᱷᱩᱨᱟᱹᱣ ᱦᱩᱭᱩᱜᱼᱟ ᱟᱨ ᱚᱱᱠᱟ ᱵᱟᱹᱛᱟᱹᱲᱤ ᱠᱚᱦᱚᱸ ᱠᱚ ᱞᱟᱹᱭ ᱮᱫᱟ ᱟᱣᱨᱤ ᱵᱟᱹᱛᱟᱹᱲᱤᱜᱼᱟ ᱦᱮᱸ ᱥᱮ ᱾
ᱦᱩᱸ ᱦᱩᱸ ᱦᱩᱸ ᱚᱲᱟᱜ ᱥᱮᱫ ᱛᱟᱦᱚᱞᱮ ᱵᱟᱹᱵᱤᱱ ᱚᱱᱟ ᱠᱚᱞᱟ ᱠᱚᱞᱟᱫ ᱠᱚ ᱛᱟᱦᱮᱸᱜ ᱵᱤᱱ ᱦᱮᱸ ᱵᱟᱝ?
ᱦᱮᱸ ᱦᱮᱸ ᱦᱮᱸ ᱠᱟᱹᱴᱤᱡ ᱚᱱᱟ ᱜᱮ ᱠᱟᱹᱴᱤᱡ ᱜᱟᱞᱢᱟᱨᱟᱣ ᱦᱩᱭ ᱱᱟ ᱦᱚᱞᱟ ᱜᱮ ᱾ ᱮᱸ ᱛᱟᱨᱟᱥᱤᱧ ᱵᱮᱲᱟ ᱦᱮᱸᱥᱮ ᱟᱫᱚ ᱠᱟᱹᱴᱤᱡ ᱜᱟᱞᱢᱟᱨᱟᱣ ᱵᱟᱲᱟ ᱟᱫᱚ ᱦᱩᱭᱱᱟ ᱟᱫᱚ ᱠᱚ ᱞᱟᱹᱭ ᱮᱫᱟ ᱡᱮ ᱱᱚᱝᱠᱟ ᱫᱟᱜ ᱤᱭᱟᱹ ᱠᱚᱫᱚ ᱟᱹᱣᱨᱤ ᱵᱟᱹᱛᱟᱹᱲᱤᱜᱼᱟ ᱾ ᱟᱫᱚ ᱱᱟᱦᱟᱜ ᱞᱤᱧ ᱢᱚᱱᱮ ᱠᱟᱫᱟ ᱡᱚᱠᱷᱚᱱ ᱠᱟᱹᱴᱤᱡ ᱟᱫᱤ ᱮᱸ ᱠᱟᱹᱴᱤᱡ ᱮ ᱫᱟᱜ ᱧᱚᱜᱟ ᱟᱫᱚ ᱮᱠᱟᱞᱛᱮ ᱱᱟᱦᱟᱜ ᱴᱨᱟᱠᱴᱟᱨ ᱠᱚ ᱞᱟᱜᱟᱣ ᱠᱟᱛᱮᱫ ᱟᱫᱚ ᱥᱤ ᱵᱟᱲᱟ ᱠᱟᱛᱮᱫ ᱮᱸ ᱟᱫᱚ ᱮᱠᱟᱞ ᱛᱮ ᱚᱱᱟ ᱨᱚᱦᱚᱭ ᱨᱮ ᱫᱩᱨᱟᱹᱣ ᱦᱩᱭᱩᱜᱼᱟ, ᱟᱫᱚ ᱱᱟᱜ ᱛᱚᱞᱟ ᱠᱚᱫᱚ ᱱᱟᱦᱟᱜ ᱚᱱᱠᱟ ᱦᱟᱨᱟ ᱧᱚᱜᱚᱜ ᱠᱟᱱᱟ ᱦᱮᱸ ᱥᱮ ᱾ ᱟᱪᱪᱷᱟ ᱛᱟᱦᱞᱮ ᱟᱯᱮ ᱥᱮᱱᱟᱜ ᱚᱱᱠᱟ ᱟᱯᱮ ᱥᱮᱱᱟᱜ ᱠᱟᱹᱢᱤ ᱠᱚᱫᱚ?
ᱟᱞᱮ ᱥᱮᱱᱟᱜ ᱠᱟᱹᱢᱤ ᱠᱚᱫᱚ ᱜᱚᱝᱠᱮ ᱦᱚᱜᱼᱚᱭ ᱦᱟᱸᱜ ᱛᱮᱦᱮᱧ ᱫᱚ ᱦᱟᱸᱜ ᱯᱩᱨᱟᱹ ᱜᱚᱴᱟᱞᱤᱧ ᱥᱤ ᱦᱚᱪᱚ ᱠᱮᱫᱟ ᱡᱟᱦᱟᱸ ᱫᱚ ᱱᱚᱣᱟ ᱫᱚ ᱢᱟᱱᱮ ᱯᱩᱨᱟᱹ ᱞᱚᱥᱚᱫ ᱫᱚ ᱵᱟᱝ ᱢᱤᱫ ᱪᱟᱥ ᱠᱟᱛᱮᱫ ᱜᱚᱴᱟ ᱞᱤᱧ ᱥᱤ ᱦᱚᱪᱚ ᱠᱮᱫᱟ ᱟᱨᱠᱤ ᱦᱮᱸᱥᱮ᱾
ᱟᱪᱪᱷᱟ ᱟᱪᱪᱷᱟ ᱟᱪᱪᱷᱟ᱾
ᱟᱫᱚ ᱦᱚᱸ ᱦᱚᱸᱜᱼᱚᱭ ᱦᱚᱞᱟᱝᱫᱚᱨ ᱠᱷᱚᱱᱟᱜ ᱜᱮ ᱫᱟᱜ ᱫᱚ ᱞᱟᱜᱟᱣ ᱠᱟᱱᱟ ᱛᱚ ᱟᱫᱚᱜᱚᱭ ᱠᱷᱮᱛ ᱥᱮᱫ ᱨᱮᱜᱮ ᱦᱟᱸᱜ ᱦᱮᱱᱟᱜᱞᱤᱧᱟ᱾ ᱠᱷᱮᱛ ᱠᱚᱜᱮ ᱞᱤᱧ ᱧᱮᱞᱟ ᱠᱟᱱᱟ ᱫᱟᱜ ᱠᱚ ᱡᱟᱦᱟᱸ ᱠᱚᱨᱮ ᱜᱷᱟᱹᱭ ᱜᱮᱭᱟ ᱛᱚ ᱚᱱᱟ ᱠᱟᱹᱴᱤᱡ ᱞᱤᱧ ᱛᱚᱞᱟ ᱚᱱᱟ ᱠᱟᱹᱴᱤᱡ ᱯᱚᱪᱟᱱ ᱦᱚᱪᱚᱭ ᱦᱩᱭᱩᱜᱼᱟ᱾
ᱟᱪᱪᱷᱟ ᱟᱪᱪᱷᱟ ᱟᱹᱰᱤ ᱟᱹᱰᱤ ᱱᱟᱯᱟᱭ ᱫᱤᱥᱦᱩᱫᱤᱥ ᱮᱠᱫᱚᱢ ᱟᱹᱰᱤ ᱱᱟᱯᱟᱭ ᱵᱤᱱ ᱠᱟᱹᱢᱤ ᱠᱟᱱᱟ ᱜᱚᱝᱠᱮ᱾
ᱦᱳᱭ ᱡᱟᱦᱟᱸ ᱫᱚ ᱡᱮᱢᱚᱱ ᱱᱚᱜᱼᱚᱭ ᱟᱫᱚ ᱯᱚᱪᱟᱱ ᱠᱟᱛᱮᱜ ᱛᱟᱨᱯᱮ ᱦᱟᱸᱜ ᱞᱚᱥᱚᱫᱼᱟ ᱛᱚᱞᱟ ᱠᱚᱦᱚᱸᱭ ᱦᱟᱨᱟ ᱦᱮᱡ ᱮᱱᱟ᱾ ᱛᱟᱦᱞᱮ ᱟᱫᱚ ᱚᱱᱟᱜᱮ ᱢᱚᱱᱮ ᱦᱩᱭ ᱠᱟᱱᱟ ᱡᱮ ᱛᱟᱦᱞᱮ ᱥᱤ ᱪᱚ ᱦᱩᱭᱱᱟ ᱛᱮᱦᱤᱧ ᱜᱮ ᱟᱨᱠᱤ ᱢᱚᱴᱟᱢᱩᱴᱤ᱾ ᱜᱚᱴᱟ ᱜᱮᱞᱤᱧ ᱥᱤᱪᱚ ᱠᱮᱫᱟ ᱡᱟᱦᱟᱸ ᱛᱤᱱᱟᱹᱜ ᱠᱷᱮᱛ ᱛᱟᱹᱞᱤᱧ ᱟᱨᱠᱤ ᱦᱮᱸ ᱥᱮ᱾
ᱟᱪᱪᱷᱟ᱾
ᱛᱟᱯᱚᱨᱮ ᱟᱫᱚ ᱚᱱᱟ ᱫᱟᱜ ᱜᱷᱟᱹᱭ ᱠᱚᱞᱤᱧ ᱛᱚᱞᱟᱜ ᱠᱟᱱᱟ ᱟᱫᱚ ᱯᱚᱪᱟᱱ ᱚᱱᱟ ᱯᱚᱪᱟᱱ ᱦᱚᱪᱚᱭ ᱦᱩᱭᱩᱜᱼᱟ᱾ ᱛᱟᱯᱚᱨᱮᱚ ᱞᱚᱥᱚᱫ ᱦᱩᱭᱩᱜᱼᱟ ᱟᱨᱠᱤ ᱦᱮᱸᱥᱮ ᱫᱟᱜ ᱠᱚ ᱟᱫᱚ ᱦᱟᱸᱜ ᱫᱟᱜᱟᱭ᱾ ᱛᱚ ᱟᱫᱚ ᱱᱚᱜᱼᱚᱭ ᱛᱚ ᱥᱟᱱ ᱵᱚᱸᱜᱟ ᱫᱚ ᱦᱮᱡ ᱮᱱᱟ ᱟᱥᱟᱲ ᱵᱚᱸᱜᱟ ᱢᱟ ᱯᱟᱨᱚᱢ ᱮᱱᱟ ᱛᱮᱦᱮᱧ ᱫᱚ ᱥᱟᱱ ᱵᱚᱸᱜᱟ ᱨᱮᱱᱟᱜ ᱛᱮᱦᱮᱧ ᱫᱚ ᱵᱟᱨ ᱫᱤᱱ ᱡᱟᱦᱟᱸ ᱫᱚ ᱫᱩ ᱛᱟᱨᱤᱠ
ᱦᱮᱸ ᱦᱩ ᱦᱩᱸ ᱢᱟᱱᱮ ᱵᱮᱯᱟᱨᱴᱟ ᱫᱚ ᱦᱩᱭᱩᱜ ᱠᱟᱱᱟ ᱱᱚᱜᱼᱚᱭ ᱟᱫᱚ ᱢᱤᱫ ᱫᱷᱟᱣ ᱫᱟᱜ ᱮ ᱮᱛᱚᱦᱚᱵ ᱞᱮᱠᱷᱟᱱ ᱟᱫᱚ ᱡᱩᱫᱤ ᱱᱚᱣᱟ ᱠᱚ ᱡᱩᱫᱤ ᱵᱟᱵᱚ ᱨᱮᱰᱤ ᱠᱟᱜᱼᱟ, ᱛᱟᱦᱚᱞᱮ ᱠᱷᱟᱱ ᱫᱚ ᱫᱚ ᱮᱠᱟᱞᱛᱮ ᱟᱫᱚ ᱢᱟᱱᱮ ᱵᱟᱵᱚᱱ ᱠᱩᱨᱩᱢᱩᱴᱩ ᱫᱟᱲᱮᱭᱟᱜᱼᱟ ᱢᱟᱱᱮ ᱵᱟᱵᱚᱱ ᱞᱟᱦᱟ ᱫᱟᱲᱮᱭᱟᱜᱼᱟ ᱦᱮᱸ ᱥᱮ᱾
ᱦᱳᱭ ᱦᱳᱭ ᱦᱳᱭ᱾
ᱡᱟᱛᱮ ᱱᱚᱜᱼᱚᱭ ᱫᱟᱜ ᱮᱠᱫᱚᱢ ᱢᱟᱱᱮ ᱡᱮ ᱞᱮᱛᱟᱲ ᱞᱟᱦᱟ ᱨᱮᱜᱮ ᱟᱵᱚ ᱱᱚᱣᱟ ᱠᱚᱫᱚ ᱢᱟᱱᱮ ᱥᱟᱱᱟᱢᱟᱜ ᱜᱮ ᱥᱟᱢᱴᱟᱣ ᱠᱟᱜ ᱛᱟᱵᱚᱱᱟ ᱡᱚᱠᱷᱚᱱᱮ ᱫᱟᱜᱼᱟ ᱩᱱ ᱥᱚᱢᱚᱭ ᱫᱚ ᱮᱠᱟᱞ ᱥᱩᱫᱩ ᱨᱚᱦᱚᱭ ᱤᱫᱤ ᱞᱮᱠᱷᱟᱱ ᱜᱟᱱᱚᱜᱼᱟ ᱦᱮᱸᱥᱮ ᱵᱟᱝ᱾
ᱦᱮᱸ ᱦᱮᱸ ᱦᱮᱸ ᱮᱠᱟᱞ ᱫᱚ ᱮᱠᱫᱚᱢ ᱨᱚᱦᱚᱭ ᱤᱫᱤ ᱜᱮ ᱜᱟᱱᱚᱜ ᱟ ᱾
ᱛᱟᱦᱚᱞᱤᱧ ᱢᱟᱪᱮᱫ ᱵᱤᱱ ᱡᱚᱭᱮᱱ ᱟᱠᱟᱜᱼᱟ ᱥᱮᱫ ᱢᱤᱫᱴᱟᱝ ᱤᱥᱠᱩᱞ ᱨᱮ ᱵᱚᱦᱟᱞ ᱟᱠᱟᱫ ᱵᱤᱱᱟ ᱠᱚ?
ᱦᱳᱭ ᱦᱳᱭ ᱚᱱᱟ ᱫᱚ ᱦᱟᱸᱜ ᱞᱤᱧ ᱡᱚᱭᱮᱱ ᱠᱟᱫᱟ ᱦᱟᱸᱜ᱾
ᱟᱪᱪᱷᱟ ᱟᱪᱪᱷᱟ ᱟᱪᱪᱷᱟ ᱢᱚᱴᱟᱢᱩᱴᱤ ᱛᱤᱱᱟᱹᱜ ᱫᱤᱱ ᱜᱟᱱ ᱦᱩᱭᱮᱱ ᱛᱟᱵᱮᱱᱟ? ᱚᱠᱟ ᱡᱚᱭᱮᱱ ᱠᱟᱛᱮ?
ᱟᱸ ᱱᱚᱣᱟ ᱫᱚ ᱦᱟᱸᱜ ᱡᱚᱭᱚᱱ ᱠᱟᱛᱮᱫ ᱦᱩᱭᱮᱱ ᱜᱮᱭᱟ ᱳᱭ ᱢᱟᱱᱮ ᱟᱲᱟᱭ ᱪᱟᱸᱫᱳ ᱜᱟᱱ᱾
ᱟᱪᱪᱷᱟ ᱟᱪᱪᱷᱟ ᱟᱪᱷᱟ ᱟᱹᱰᱤ ᱱᱟᱯᱟᱭ ᱮᱠᱫᱚᱢ ᱠᱚᱝᱜᱽᱨᱟᱪᱩᱞᱮᱥᱚᱱ ᱜᱚᱝᱠᱮ
ᱦᱮᱸ ᱦᱮᱸ ᱮᱠᱫᱚᱢ᱾ ᱟᱫᱚ ᱟᱹᱞᱤᱧ ᱦᱚᱸ ᱟᱹᱞᱤᱧ ᱛᱮ ᱢᱟᱱᱮ ᱵᱟᱹᱞᱤᱧ ᱵᱩᱡᱷᱟᱹᱣ ᱫᱟᱲᱮᱭᱟᱜ ᱠᱟᱱᱟ ᱡᱮ ᱟᱹᱞᱤᱧ ᱱᱚᱣᱟ ᱡᱟᱭᱜᱟ ᱞᱤᱧ ᱪᱟᱞᱟᱜᱼᱟ ᱢᱮᱱᱛᱮ ᱡᱟᱦᱟᱸ ᱫᱚ ᱢᱤᱫᱴᱮᱱ ᱚᱱᱟ ᱪᱮᱥᱴᱟ ᱫᱚ ᱦᱩᱭ ᱞᱮᱱ ᱛᱟᱦᱮᱸ ᱜᱮᱭᱟ ᱟᱫᱚ ᱠᱷᱩᱵ ᱠᱩᱨᱩᱢᱩᱴ ᱨᱮ ᱛᱟᱦᱮᱸ ᱦᱳᱭ ᱞᱮᱱ ᱛᱟᱦᱮᱸ ᱡᱮ ᱢᱤᱫᱴᱟᱝ ᱦᱚᱲ ᱛᱮᱭᱟᱨᱚᱜ ᱦᱩᱭᱩᱜᱼᱟ ᱟᱨᱠᱤ ᱡᱟᱦᱟᱸ ᱫᱚ ᱢᱤᱫᱴᱮᱱ ᱜᱚᱝᱠᱮ ᱟᱨᱠᱤ ᱦᱮᱸ ᱥᱮ ᱵᱟᱝ᱾
ᱮᱠᱫᱚᱢ ᱮᱠᱫᱚᱢ ᱢᱟᱱᱮ ᱵᱮᱯᱟᱨ ᱴᱟᱜ ᱫᱚ ᱢᱟᱱᱮ ᱟᱹᱞᱤᱧ ᱦᱚᱸ ᱦᱩᱰᱤᱧ ᱠᱷᱚᱱᱟᱜ ᱜᱮᱞᱤᱧ ᱧᱮᱞ ᱟᱠᱟᱫ ᱵᱤᱱᱟ ᱦᱮᱸ ᱥᱮ᱾ ᱢᱚᱴᱟᱢᱩᱴᱤ ᱮᱴᱟᱜ ᱠᱚ ᱜᱤᱫᱽᱨᱟᱹ ᱠᱷᱚᱱᱟᱜ ᱫᱚ ᱱᱟᱦᱜ ᱱᱟᱯᱟᱭ ᱜᱮᱵᱤᱱ ᱛᱟᱦᱮᱸᱠᱟᱱᱟ ᱟᱨ ᱩᱱᱟᱹᱜ ᱯᱟᱹᱣᱟᱹ ᱦᱟᱺᱰᱤ ᱠᱚᱦᱚᱱᱟᱜ ᱩᱱᱟᱹᱜ ᱫᱚ ᱵᱟᱵᱤᱱ ᱧᱩᱭ ᱛᱟᱦᱮᱱᱟ ᱚᱱᱟ ᱠᱚᱫᱚᱞᱤᱧ ᱵᱟᱲᱟᱭ ᱛᱟᱦᱮᱱᱟ ᱦᱮᱸᱥᱮ ᱛᱟᱦᱚᱞᱮ ᱢᱚᱴᱟᱢᱩᱴᱤ ᱱᱤᱛᱚᱜ ᱫᱚ ᱢᱤᱰᱤᱭᱟᱢ ᱢᱤᱰᱤᱭᱟᱢ ᱢᱤᱰᱤᱭᱟᱢ ᱨᱮᱜᱮ ᱠᱚ ᱮᱢ ᱠᱟᱜ ᱵᱤᱱᱟ ᱵᱟᱝ?
ᱦᱳᱭ ᱦᱳᱭ ᱦᱳᱭ ᱟᱵᱚᱣᱟᱜ ᱡᱟᱦᱟᱸ ᱚᱞᱪᱤᱠᱤ ᱡᱟᱦᱟᱸ ᱟᱵᱚ ᱡᱟᱱᱟᱢ ᱢᱲᱟᱝ ᱛᱟᱵᱚᱱ ᱛᱚ ᱚᱱᱟ ᱨᱮᱜᱮ ᱦᱟᱸᱜ ᱞᱤᱧ ᱡᱚᱭᱮᱱ ᱟᱠᱟᱫᱟ᱾
ᱟᱪᱪᱷᱟ ᱟᱪᱪᱷᱟ ᱟᱪᱪᱷᱟ ᱢᱚᱴᱟᱢᱩᱴᱤ
ᱟᱹᱰᱤ ᱜᱚᱨᱚᱵ ᱞᱤᱧ ᱵᱩᱡᱷᱟᱹᱣ ᱫᱟ ᱡᱟᱦᱟᱸ ᱫᱚ ᱢᱤᱫᱴᱮᱱ ᱱᱤᱡᱮᱨᱟᱜ ᱡᱟᱱᱟᱢ ᱟᱲᱟᱝ ᱛᱮ ᱯᱟᱲᱦᱟᱣ ᱠᱟᱛᱮ ᱢᱤᱫᱮᱱ ᱱᱤᱡᱮᱨᱟᱜ ᱡᱟᱱᱟᱢ ᱟᱲᱟᱝ ᱨᱮ ᱢᱤᱫᱴᱮᱱ ᱡᱚᱠᱷᱚᱱ ᱢᱤᱫᱮᱱ ᱜᱚᱝᱠᱮᱢ ᱛᱮᱭᱟᱨᱚᱜ-ᱟ ᱥᱮ ᱟᱨ ᱢᱤᱫᱮᱴᱮᱱ ᱡᱚᱠᱷᱚᱱ
ᱦᱮᱸ,
ᱚᱱᱟ ᱯᱟᱹᱴᱷᱩᱹᱭᱟ ᱢᱟᱱᱮᱢ ᱵᱩᱡᱷᱟᱹᱣᱟᱭᱟ ᱢᱮᱫᱴᱮᱱ ᱟᱹᱰᱤ ᱵᱷᱟᱜᱮ ᱵᱩᱡᱷᱟᱹᱼᱟ ᱡᱟᱦᱟᱸ ᱫᱚ ᱢᱤᱫᱴᱮᱱ ᱡᱷᱚᱛᱚ ᱨᱚᱠᱚᱢᱟᱜ ᱡᱟᱦᱟᱸ ᱛᱤᱱᱟᱹᱜ ᱟᱹᱨᱤ ᱪᱟᱹᱞᱤ ᱠᱚ ᱡᱷᱚᱛᱚ ᱨᱚᱠᱚᱱᱟᱜ ᱮᱢ ᱞᱟᱹᱭ ᱵᱩᱡᱷᱟᱹᱣ ᱣᱟᱭᱟ ᱥᱮ᱾
ᱮᱠᱫᱚᱢ ᱮᱠᱫᱚᱢ ᱱᱚᱣᱟ ᱫᱚ ᱟᱹᱰᱤ ᱜᱚᱨᱚᱵᱽ, ᱱᱚᱣᱟ ᱫᱚ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱠᱟᱨᱚᱱ ᱦᱚᱸᱜᱼᱚᱭ ᱡᱟᱱᱟᱢ ᱟᱲᱟᱝ ᱛᱮ ᱡᱩᱫᱤ ᱥᱟᱜ ᱠᱟᱜ ᱢᱮ ᱢᱮᱫᱴᱟᱝ ᱢᱟᱪᱮᱫ ᱫᱚ ᱢᱮᱫᱴᱟᱝ ᱪᱮᱫ ᱢᱮᱫᱴᱟᱝ ᱟᱹᱰᱤ ᱢᱟᱹᱱ ᱟᱱᱟᱜ ᱢᱮᱫᱴᱟᱝ ᱮᱸ ᱠᱟᱹᱢᱤ ᱠᱟᱱᱟ ᱦᱮᱸ- ᱥᱮ ᱵᱟᱝ, ᱮᱸ ᱟᱨ ᱚᱱᱟ ᱮᱠᱫᱚᱢ ᱮᱠᱫᱚᱢ ᱮᱠ- ᱟᱨ ᱚᱱᱟ ᱠᱟᱹᱢᱤ ᱨᱮᱢ ᱡᱚᱯᱲᱟᱣ ᱠᱟᱱᱟ ᱢᱟᱱᱮ ᱦᱤᱛᱳᱜ ᱫᱚ ᱱᱷᱟᱸᱜ ᱟᱢᱟᱜ ᱜᱚᱴᱟ ᱟᱨ ᱫᱤᱥᱚᱢ ᱞᱮᱠᱟᱜᱮ ᱦᱤᱛᱚᱜ ᱫᱚ ᱜᱩᱱ ᱢᱟᱱᱟᱣ ᱥᱟᱨᱦᱟᱣ ᱦᱩᱭᱩᱜᱼᱟ, ᱦᱮᱸ ᱥᱮ ᱵᱟᱝ? ᱮᱠᱫᱚᱢ ᱟᱨ ᱡᱟᱦᱟᱸ ᱠᱚᱨᱮ ᱵᱤᱱ ᱪᱟᱞᱟᱜᱼᱟ, ᱚᱱᱟ ᱠᱚᱨᱮ ᱠᱚ ᱥᱟᱨᱦᱟᱣ ᱵᱤᱱᱟ ᱟᱨ ᱟᱹᱰᱤ ᱟᱭᱢᱟ ᱞᱮᱠᱟᱱᱟᱜ ᱮᱸ ᱠᱩᱠᱞᱤ ᱠᱚᱠᱚ ᱫᱚᱦᱚᱭᱟ, ᱦᱮᱸ ᱥᱮ᱾
ᱦᱩᱸ ᱦᱩᱸ᱾
ᱛᱟᱦᱮᱞᱮᱜ ᱦᱮᱸ ᱜᱚᱝᱠᱮ ᱚᱱᱟᱜᱤᱧ ᱞᱟᱹᱭᱼᱟ ᱟᱨᱠᱤ ᱮᱸ ᱢᱟᱱᱮ ᱪᱮᱫ ᱞᱮᱠᱟ ᱯᱟᱹᱨᱥᱤ ᱥᱟᱶᱦᱮᱫ ᱠᱚ ᱚᱱᱟ ᱠᱚ ᱢᱟᱱᱮ ᱮᱸ ᱪᱚᱨᱪᱟ ᱵᱟᱲᱟ ᱦᱩᱭᱩᱜ ᱠᱟᱱ ᱜᱮᱭᱟ ᱥᱮ ᱵᱟᱝ ᱛᱟᱦᱚᱞᱮ?
ᱮᱸ ᱦᱮᱸ ᱟᱫᱚ ᱟᱸ ᱠᱚᱢ ᱵᱮᱥᱤ ᱫᱚ ᱦᱟᱸᱜ ᱪᱚᱨᱪᱟ ᱦᱩᱭ ᱠᱟᱱ ᱜᱮ, ᱚᱱᱟ ᱫᱚ ᱦᱟᱸᱜ ᱟᱹᱰᱤ ᱞᱟᱦᱟ ᱨᱮ ᱢᱟᱱᱮ ᱟᱫᱚ ᱱᱤᱛᱚᱜ ᱫᱚ ᱦᱚᱴᱟᱛ ᱫᱚ ᱦᱟᱸᱜ ᱱᱚᱣᱟ ᱠᱚ ᱡᱚᱭᱮᱱ ᱠᱟᱛᱮᱫ ᱫᱚ ᱦᱟᱸᱜ ᱵᱟᱝ ᱪᱚᱨᱪᱟ ᱦᱩᱭ ᱠᱟᱱᱟ ᱟᱫᱚ ᱦᱟᱸᱜ
ᱟᱪᱪᱷᱟ ᱟᱪᱪᱷᱟ᱾
ᱱᱤᱛᱚᱜ ᱫᱚ ᱦᱟᱸᱜ ᱢᱟᱱᱮ ᱜᱚᱝᱠᱮ ᱫᱚ ᱦᱟᱸᱜ ᱵᱟᱹᱞᱤᱧ ᱛᱮᱭᱟᱨ ᱟᱠᱟᱱᱟ ᱥᱮ, ᱦᱳᱭ ᱟᱫᱚ ᱦᱮᱸ ᱪᱚᱨᱪᱟ ᱫᱚ ᱜᱟᱱᱚᱜᱼᱟ ᱪᱮᱫᱟᱜ ᱵᱟᱝ ᱜᱟᱱᱚᱜᱼᱟ, ᱯᱟᱹᱨᱥᱤ ᱨᱮᱱᱟᱜ ᱦᱚᱭᱛᱳ ᱞᱟᱹᱭ ᱦᱚᱸ ᱜᱟᱱᱚᱜᱼᱟ ᱢᱮᱱᱠᱷᱟᱱ ᱟᱫᱚ ᱚᱱᱟ ᱫᱚ ᱟᱹᱰᱤ ᱢᱟᱱᱮ ᱞᱟᱦᱟ ᱨᱮᱞᱤᱧ ᱯᱟᱲᱦᱟᱣ ᱞᱮᱱ ᱛᱟᱦᱮᱸᱫ ᱡᱚᱠᱷᱚᱱ ᱦᱩᱰᱤᱧ ᱵᱤᱫᱟᱹᱞ ᱨᱮ ᱳᱭ ᱢᱚᱴᱟᱢᱩᱴᱤ ᱡᱚᱠᱷᱚᱱ ᱟᱹᱞᱤᱧ ᱞᱤᱧ ᱯᱟᱲᱦᱟᱜ ᱛᱟᱦᱮᱸᱜ-ᱟ ᱥᱮᱵᱮᱱ ᱟᱹᱭᱤᱴ ᱠᱚᱨᱮᱜ᱾ ᱩᱱ ᱥᱚᱢᱚᱭ ᱱᱚᱣᱟ ᱞᱤᱧ ᱯᱟᱲᱦᱟᱣ ᱞᱮᱱ ᱛᱟᱦᱮᱸᱫ, ᱡᱟᱸᱦᱟ ᱦᱤᱞᱳᱜ ᱫᱚ ᱱᱤᱛᱚᱜ ᱫᱚ ᱦᱟᱸᱜ ᱡᱷᱚᱛᱚ ᱠᱤᱪᱷᱩ ᱠᱚᱢᱯᱤᱞᱤᱴ ᱠᱟᱛᱮᱜ ᱦᱟᱸᱜ ᱱᱤᱛ ᱦᱟᱸᱜ ᱵᱟᱹᱞᱤᱻᱧ ᱪᱚᱨᱪᱟ ᱫᱟᱲᱮᱜ ᱠᱟᱱᱟ, ᱥᱮ ᱵᱟᱹᱞᱤᱧ ᱪᱚᱨᱪᱟ ᱟᱠᱟᱫᱟ ᱟᱨᱠᱤ ᱩᱱᱟᱹᱜ ᱴᱟᱜ ᱫᱚ ᱦᱚᱭᱛᱳ ᱩᱭᱦᱟᱹᱨ ᱫᱤᱥᱟᱹ ᱫᱚ ᱵᱟᱹᱱᱩᱜ ᱛᱟᱹᱞᱤᱧᱟ ᱟᱨᱠᱤ᱾
ᱮᱠᱫᱚᱢ ᱮᱠᱫᱚᱢ ᱟᱫᱚ ᱦᱤᱛᱚᱜ ᱫᱚ ᱱᱷᱟᱸᱜ ᱚᱸᱠᱟ ᱚᱠᱛᱚ ᱠᱚᱦᱚᱸ ᱛᱚ ᱚᱠᱛᱚ ᱠᱚ ᱵᱳᱞᱛᱮ ᱪᱮᱫ ᱞᱮᱠᱟ, ᱦᱤᱛᱚᱜ ᱫᱚ ᱱᱷᱟᱸᱜ ᱦᱚᱜᱼᱚᱭ ᱡᱟᱹᱯᱩᱫ ᱫᱤᱱ ᱥᱮᱴᱮᱨ ᱟᱠᱟᱱᱟ ᱦᱤᱛᱩᱜ ᱢᱟ ᱟᱵᱚ ᱦᱚᱸᱜᱼᱚᱭ ᱮᱸ ᱪᱟᱥ ᱠᱟᱹᱢᱤ ᱨᱮ ᱫᱷᱩᱨᱟᱹᱣ ᱦᱩᱭᱩᱜ ᱛᱟᱵᱚᱱᱟ ᱦᱮᱸ ᱥᱮ?
ᱦᱩᱸ ᱦᱩᱸ ᱦᱩᱸ ᱦᱩᱸ᱾
ᱡᱟᱦᱟᱸ ᱛᱤᱱᱟᱹᱜ ᱢᱟᱪᱮᱫ ᱠᱟᱛᱮᱫ ᱨᱮᱦᱚᱸ ᱛᱚ ᱟᱵᱚᱣᱟᱜ ᱡᱟᱦᱟᱸ ᱢᱮᱫᱴᱟᱝ ᱟᱵᱚᱨᱮᱱ ᱦᱟᱯᱲᱟᱢ ᱠᱚ ᱯᱩᱨᱫᱷᱩᱞ ᱠᱚ ᱦᱟᱜ ᱟᱵᱚᱣᱟᱜ ᱡᱟᱦᱟᱸ ᱦᱟᱥᱟ ᱡᱟᱭᱜᱟ ᱠᱚ ᱫᱚᱦᱚ ᱦᱚᱴᱚ ᱟᱠᱟᱜ ᱵᱚᱱᱟ ᱚᱱᱟ ᱛᱚ ᱪᱮᱫᱟᱜ ᱵᱮᱠᱟᱨ ᱫᱚᱢ ᱫᱚᱦᱚ, ᱫᱚᱦᱚ ᱦᱚᱴᱚ ᱠᱟᱜᱼᱟ ᱦᱮᱸ ᱥᱮ ᱵᱟᱝ, ᱢᱟᱱᱮᱜ ᱮᱸ ᱠᱟᱛᱷᱟ ᱨᱮ ᱵᱟᱠᱚ ᱞᱟᱹᱭᱟ ᱡᱮ ᱡᱟᱦᱟᱸᱭ ᱮᱸ ᱦᱚᱲ ᱠᱚᱣᱟᱜ ᱵᱟᱹᱱᱩᱜᱼᱟ ᱩᱱᱠᱩ ᱛᱤᱱᱟᱹᱜ ᱠᱚ ᱤᱭᱟᱹ ᱠᱚᱭᱚᱜ ᱵᱟᱲᱟᱭᱮᱫᱟ ᱡᱮ ᱢᱟᱱᱮ ᱵᱷᱟᱜᱽ ᱛᱮᱠᱚ ᱦᱟᱛᱟᱣᱟ ᱥᱮ ᱪᱮᱫ ᱞᱮᱠᱟ ᱦᱮᱸ ᱥᱮ ᱵᱟᱝ? ᱡᱮᱦᱮᱛᱩ ᱟᱵᱚᱣᱟᱜ ᱢᱟᱱᱮ ᱯᱟᱨᱥᱚᱱᱟᱞ ᱢᱮᱱᱟᱜ ᱛᱟᱵᱚᱱᱟ ᱚᱱᱟ ᱠᱚᱫᱚ ᱢᱮᱫᱴᱟᱝ ᱠᱟᱹᱢᱤ ᱨᱮ ᱞᱟᱜᱟᱣ ᱦᱩᱭᱩᱜᱼᱟ ᱦᱮᱸᱥᱮ? ᱦᱮᱸ, ᱮᱠᱫᱚᱢ ᱮᱠᱫᱚᱢ ᱟᱨ ᱱᱚᱜᱼᱚᱭ ᱡᱮ ᱟᱨ ᱢᱟᱪᱮᱫ ᱠᱟᱹᱢᱤ ᱠᱟᱛᱮᱱ ᱟᱸ ᱦᱤᱭ ᱛᱩᱜ, ᱦᱚᱸᱜᱼᱚᱭ ᱤᱥᱠᱩᱞ ᱪᱷᱩᱴᱤ ᱠᱟᱛᱮ ᱦᱤᱛᱩᱜ ᱮᱸ ᱠᱷᱮᱛ ᱠᱚᱵᱤᱱ ᱦᱤᱡᱩᱜ ᱠᱟᱱᱟ ᱦᱮᱸ ᱥᱮ ᱵᱟᱝᱼᱟ, ᱱᱚᱣᱟ ᱠᱚᱫᱚ ᱢᱮᱫᱴᱟᱝ ᱟᱹᱰᱤ ᱯᱩᱨᱤᱥᱚᱨᱚᱢ ᱨᱮᱱᱟᱜ ᱵᱮᱯᱟᱨ ᱜᱮ ᱠᱟᱱᱟ ᱦᱮᱸ ᱥᱮ ᱵᱟᱝ?
ᱮᱠᱫᱚᱢ ᱮᱠᱫᱚᱢ ᱢᱤᱫᱴᱮᱱ ᱡᱟᱦᱟᱸ ᱫᱚ ᱢᱤᱫᱴᱮᱱ ᱢᱟᱱᱮ ᱠᱟᱛᱷᱟ ᱨᱮᱫᱚ ᱦᱮᱱᱟᱜ ᱜᱮᱫᱚ ᱡᱟᱦᱟᱸ ᱫᱚ ᱢᱤᱫᱴᱮᱱᱼᱮᱸ ᱡᱟᱦᱟᱸ ᱫᱚ ᱠᱟᱜᱚᱡᱽ ᱥᱟᱵ ᱟᱱ ᱦᱚᱲ ᱩᱱᱤ ᱫᱚ ᱠᱤᱱᱛᱩ ᱞᱚᱥᱚᱫ ᱠᱷᱮᱛ ᱨᱮ ᱟᱸᱬᱜᱳ ᱫᱚ ᱠᱤᱱᱛᱩ ᱠᱟᱹᱡ ᱟᱹᱰᱤ ᱟᱡᱷᱟᱴ ᱜᱮᱭᱟ ᱢᱮᱱᱠᱷᱟᱱ ᱛᱟᱹᱣ ᱨᱮᱦᱚᱸ ᱠᱤᱱᱛᱩ ᱦᱤᱡᱩᱜ ᱦᱩᱭᱩᱜ ᱜᱮᱭᱟ, ᱢᱟᱱᱮ ᱟᱢᱟᱜ ᱠᱷᱮᱛ ᱫᱚ ᱵᱟᱠᱷᱟᱡ ᱫᱚ ᱚᱠᱚᱭ ᱧᱮᱞ ᱞᱟᱭ ᱦᱮᱸᱥᱮ?
ᱮᱠᱫᱚᱢ ᱮᱠᱫᱚᱢ ᱟᱢᱟᱜ ᱟᱱᱮ ᱜᱩᱨᱩ ᱜᱚᱝᱠᱮᱻᱜ ᱵᱟᱭ ᱞᱟᱹᱭ ᱚᱴᱚ ᱠᱟᱫᱟ? ᱟᱢᱟᱜ ᱚᱲᱟᱜ ᱞᱟᱹᱜᱤᱜ ᱟᱢᱟᱜ ᱫᱩᱣᱟᱹᱨ ᱞᱟᱹᱜᱤᱫ, ᱮᱸ ᱢᱟᱱᱮ ᱡᱟᱦᱟᱸᱭ ᱫᱚ ᱵᱟᱭ ᱧᱮᱞᱟ ᱟᱢᱜᱮᱢ ᱧᱮᱞᱼᱟ᱾ ᱦᱮᱸᱥᱮ ᱵᱟᱝ, ᱠᱤᱱᱛᱩ ᱱᱚᱣᱟ ᱫᱚ ᱮᱠᱫᱚᱢ ᱡᱚᱛᱷᱟᱛ ᱠᱟᱛᱷᱟ ᱜᱮ ᱞᱟᱹᱭ ᱚᱴᱚ ᱠᱟᱫᱟᱭ ᱦᱮᱸ ᱥᱮ ᱵᱟᱝ?
ᱫᱚᱢ ᱮᱠᱫᱚᱢ ᱢᱟᱱᱮ ᱩᱱᱤ ᱫᱚ ᱴᱷᱤᱠ ᱠᱟᱛᱷᱟ ᱜᱮ ᱞᱟᱹᱭ ᱱᱚᱛᱮ ᱨᱮᱫᱚ, ᱡᱟᱦᱟᱸ ᱫᱚ ᱟᱢᱟᱜ ᱚᱲᱟᱜ ᱞᱟᱹᱜᱤᱜ ᱥᱮ ᱟᱢᱟᱜ ᱡᱟᱦᱟᱸ ᱚᱫᱷᱤᱠᱟᱨ ᱛᱟᱢ ᱚᱱᱟ ᱫᱚᱢ ᱦᱟᱛᱟᱣ ᱜᱮᱭᱟ ᱦᱮᱸ ᱥᱮ ᱵᱟᱝ?
ᱮᱠᱫᱚᱢ ᱮᱠᱫᱚᱢ ᱮᱠᱫᱚᱢ ᱟᱨ ᱱᱟᱦᱟᱸᱜ ᱡᱩᱜᱽ ᱠᱚᱨᱮ ᱦᱚᱜ-ᱚᱭ ᱧᱮᱞᱚᱜ ᱠᱟᱱᱟ ᱡᱟᱦᱟᱸᱭ ᱠᱚ ᱚᱱᱠᱟ ᱠᱚ ᱪᱟᱠᱨᱤ ᱵᱟᱹᱠᱨᱤᱭ ᱫᱟ, ᱦᱮᱸ ᱥᱮ?
ᱦᱩᱸ ᱦᱩᱸ ᱦᱩᱸ᱾
ᱟᱫᱚ ᱱᱟᱦᱟᱜ ᱢᱤᱫ ᱫᱤᱱ ᱠᱚ ᱠᱟᱹᱢᱤ ᱞᱮᱠᱷᱟᱱ ᱟ ᱢᱚᱬᱮ ᱫᱤᱱ ᱠᱚ ᱜᱤᱛᱤᱡ ᱠᱚᱜ ᱠᱟᱱᱟ, ᱮᱠᱫᱚᱢ ᱚᱱᱟ ᱱᱚᱣᱟ ᱫᱚ ᱮᱠᱟᱞ ᱥᱟᱹᱨᱤ ᱠᱟᱛᱷᱟ ᱠᱟᱱᱟ ᱜᱚᱝᱠᱮ?
ᱟ ᱡᱟᱦᱟᱸ ᱫᱚ ᱱᱟᱦᱟᱜ ᱡᱩᱜᱽ ᱨᱮ ᱡᱟᱦᱟᱸᱭ ᱠᱚ ᱪᱟᱠᱨᱤ ᱠᱟᱱᱟ ᱟᱫᱚ ᱞᱟᱹᱭ ᱞᱮᱠᱟᱛᱮ ᱫᱚ ᱱᱤᱛᱚᱜ ᱫᱚ ᱦᱟᱸᱜ ᱡᱟᱦᱟᱸ ᱫᱚ ᱢᱟᱱᱮ ᱟᱹᱰᱤ ᱡᱟᱹᱟᱥᱛᱤ ᱟᱨᱟᱢ ᱴᱟᱜ ᱦᱩᱭᱩᱜ ᱠᱟᱱᱟ ᱡᱟᱦᱟᱸ ᱫᱚ ᱠᱟᱹᱢᱤ ᱨᱮ ᱩᱱᱤ ᱵᱟᱭ ᱡᱚᱲᱟᱣ ᱫᱟᱲᱮᱜ ᱠᱟᱱᱟᱭ ᱥᱮ ᱵᱟᱭ ᱪᱟᱞᱟᱣ ᱫᱟᱲᱮᱜ ᱠᱟᱱᱟ ᱟᱨᱠᱤ, ᱦᱮᱸ ᱱᱚᱣᱟ ᱫᱚ ᱥᱟᱹᱨᱤ ᱠᱟᱛᱷᱟ ᱠᱟᱱᱟ ᱡᱮ ᱱᱚᱝᱠᱟ ᱧᱩ ᱠᱟᱛᱮᱜ ᱠᱚ ᱜᱤᱛᱤᱡ ᱠᱚᱜ ᱠᱟᱱᱟ ᱢᱟᱱᱮ ᱧᱩᱸ ᱠᱟᱛᱮᱜ ᱤᱧ ᱞᱟᱹᱭ ᱫᱟ ᱥᱚᱨᱤ ᱡᱟᱦᱟᱸ ᱫᱚ ᱢᱟᱱᱮ ᱚᱱᱠᱟ ᱪᱟᱠᱨᱤ ᱠᱟᱱᱟᱭ ᱛᱚ ᱥᱮ ᱪᱟᱠᱨᱤ ᱠᱷᱚᱱᱟᱜ ᱦᱮᱡ ᱮᱱᱟᱭ ᱪᱷᱩᱴᱤ ᱠᱟᱛᱮ ᱦᱮᱡ ᱮᱱᱟᱭ ᱛᱚ ᱩᱱᱤ ᱦᱮᱡ ᱠᱟᱛᱮᱜ ᱟᱫᱚ ᱜᱤᱛᱤᱡ ᱠᱚᱜ ᱠᱟᱱᱟᱭ ᱟᱨᱠᱤ᱾ ᱡᱮ ᱱᱚᱝᱠᱟ ᱠᱟᱹᱡ ᱠᱟᱹᱢᱤ ᱵᱟᱲᱟᱭ ᱦᱩᱭᱩᱜᱼᱟ ᱡᱟᱦᱟᱸ ᱥᱮᱫ ᱠᱟᱹᱡ, ᱮᱢᱱᱤ ᱢᱚᱱ ᱯᱷᱮᱨᱮᱥ ᱡᱟᱦᱟᱸ ᱫᱚ ᱢᱮᱫᱴᱮᱱ ᱟᱢᱫᱚ ᱡᱟᱦᱟᱸ ᱥᱟᱨᱟ ᱫᱤᱱ ᱢᱮᱫᱴᱮᱱ ᱤᱭᱟᱹ ᱨᱮ ᱡᱚᱲᱟᱣ ᱛᱟᱦᱮᱸᱱᱟᱢ ᱡᱟᱦᱟᱸ ᱫᱚ ᱢᱤᱫᱴᱮᱱ ᱮᱻ ᱤᱥᱠᱩᱞ ᱥᱮ ᱵᱤᱫᱽᱫᱟᱹᱜᱟᱲ ᱨᱮᱢ ᱪᱟᱞᱟᱜᱼᱟ ᱛᱚ ᱚᱸᱰᱮ ᱟᱢ ᱡᱚᱲᱟᱣ ᱛᱟᱦᱮᱸᱱᱟᱢ ᱢᱮᱱᱠᱷᱟᱱ ᱩᱱ ᱫᱚ ᱢᱤᱫᱴᱟᱝ ᱵᱳᱨᱤᱝ ᱧᱚᱜ ᱵᱩᱡᱷᱟᱹᱜᱼᱟ ᱢᱮᱱᱠᱷᱟᱱ ᱟᱢ ᱡᱩᱫᱤ ᱡᱟ ᱵᱟᱭ ᱨᱣ ᱚᱱᱠᱟ ᱢᱟᱸᱡᱟᱱ ᱴᱟᱭᱤᱢ ᱛᱟᱨᱟᱥᱤᱧ ᱚᱠᱛᱚ ᱡᱩᱫᱤᱢ ᱫᱟᱸᱬᱟ ᱵᱟᱲᱟᱭᱟ, ᱦᱮᱸ ᱥᱮ ᱵᱟᱝ? ᱛᱚ ᱚᱭ ᱚᱱᱟᱫᱚ ᱟᱨᱠᱤ ᱵᱷᱟᱜᱮ ᱵᱩᱡᱷᱟᱹᱜᱼᱟ ᱡᱟᱦᱟᱸ ᱫᱚ ᱟ ᱴᱮᱱ ᱦᱚᱭ ᱦᱤᱸᱥᱤᱫ ᱡᱟᱦᱟᱸ ᱵᱟᱦᱨᱮ ᱨᱮᱱᱟᱜ ᱟᱵᱚᱦᱟᱣᱟ ᱴᱟᱜ ᱟᱹᱰᱤ ᱪᱮᱡ ᱟᱹᱰᱤ ᱡᱩ ᱟᱹᱰᱤ ᱡᱩ ᱟᱹᱰᱤ ᱡᱩᱛ ᱜᱮ ᱵᱩᱡᱷᱟᱹᱜᱼᱟ ᱟᱨᱠᱤ ᱡᱟᱦᱟᱸ ᱫᱚ᱾
ᱦᱮᱸ ᱦᱮᱸ ᱚᱱᱟ ᱢᱟᱱᱮ ᱵᱮᱯᱟᱨ ᱴᱟᱜ ᱫᱚ ᱦᱩᱭᱩᱜ ᱠᱟᱱᱟ ᱪᱮᱫ ᱞᱮᱠᱟ ᱢᱟᱱᱮ ᱤᱥᱠᱩᱞ ᱴᱟᱭᱤᱢ ᱢᱟᱱᱮ ᱫᱚᱥᱴᱟ ᱨᱮᱢ ᱛᱩᱫ ᱱᱟ ᱦᱮᱸ ᱥᱮ ᱟᱫᱚ ᱡᱟᱜᱮᱢ ᱯᱟᱲᱦᱟᱣ ᱵᱟᱲᱟ ᱠᱮᱫ ᱠᱚᱣᱟ ᱮᱠᱫᱚᱢ ᱪᱟᱨᱴᱟ ᱫᱷᱟᱹᱨᱤᱡ ᱟᱫᱚ ᱢᱟᱱᱮ ᱵᱮᱯᱟᱨᱴᱟᱜ ᱫᱚ ᱮᱸ ᱚᱸᱲᱟᱜ ᱨᱮ ᱵᱟᱝ ᱫᱩᱲᱩᱵ ᱛᱟᱦᱮᱸ ᱠᱟᱛᱮᱫ ᱵᱟᱝ ᱜᱤᱛᱤᱡ ᱵᱟᱲᱟ ᱠᱟᱛᱮᱫ, ᱦᱮᱸ ᱥᱮ? ᱮ ᱮ ᱡᱩᱫᱤ ᱠᱟᱹᱢᱤ ᱨᱮᱢ ᱪᱷᱩᱴᱟᱹᱜᱼᱟ ᱛᱟᱞᱦᱮ ᱟᱵᱚᱣᱟᱜ ᱢᱟᱱᱮ ᱟᱢᱟᱜ ᱥᱮ ᱡᱷᱚᱛᱚ ᱦᱚᱲᱟᱜ ᱜᱮ ᱟᱨᱠᱤ, ᱢᱟᱱᱮ ᱥᱚᱨᱤᱨ ᱥᱟᱥᱛᱷᱚ ᱢᱤᱫᱴᱟᱝ ᱴᱷᱤᱠ ᱛᱟᱦᱮᱸᱱᱟ ᱦᱮᱸ ᱥᱮ ᱵᱟᱝ? ᱟᱵᱚ ᱡᱮᱢᱚᱱ ᱟᱵᱚ ᱡᱮᱢᱚᱱ ᱯᱟᱹᱴᱷᱩᱣᱟᱹ ᱵᱚᱱ ᱛᱟᱦᱮᱸ ᱠᱟᱱᱟ ᱦᱮᱸ ᱥᱮ, ᱟᱵᱚ ᱤᱥᱠᱩᱞ ᱠᱷᱚᱱ ᱦᱮᱡ ᱠᱟᱛᱮᱫ ᱟᱨᱚ ᱮ ᱚᱱᱠᱟ ᱜᱮ ᱦᱟᱱᱛᱮ ᱱᱟᱛᱮ ᱠᱷᱮᱞ ᱵᱚᱱ ᱪᱟᱞᱟᱜ ᱛᱟᱦᱮᱸᱱᱟ ᱥᱮ ᱮ ᱡᱚᱠᱷᱚᱱ ᱚᱸᱲᱟᱜ ᱦᱚᱲ ᱠᱚ ᱠᱟᱹᱢᱤ ᱛᱟᱦᱮᱸᱱᱟ ᱛᱚᱠᱷᱱ ᱩᱱᱠᱩ ᱵᱚᱱ ᱜᱚᱲᱚ ᱟᱠᱚ ᱛᱟᱦᱮᱸᱱᱟ ᱦᱮᱛᱳᱜ ᱚᱱᱠᱟ ᱜᱮ ᱚᱱᱠᱟ ᱜᱮ ᱡᱩᱫᱤ ᱵᱚᱱ ᱢᱚᱱᱮᱭᱟ ᱦᱮᱸ ᱥᱮ ᱵᱟᱝ ᱩᱱᱟᱹᱜ ᱟᱨᱟᱢ ᱵᱟᱝ ᱠᱟᱛᱮ ᱟᱨᱠᱤ ᱦᱮᱸ ᱥᱮ ᱵᱟᱝ?
ᱦᱳᱭ ᱦᱳᱭ ᱦᱳᱭ᱾
ᱟᱨ ᱵᱟᱠᱷᱟᱡ ᱫᱚ ᱟᱹᱰᱤᱜᱟᱱ ᱠᱷᱮᱛᱨᱚ ᱨᱮᱜᱮ ᱧᱮᱞᱚᱜᱼᱟ ᱡᱮ ᱚᱱᱠᱟ ᱮ ᱤᱥᱠᱩᱞ ᱠᱷᱚᱱᱟᱜ ᱦᱮᱡ ᱮᱱᱟ ᱦᱚᱭᱛᱚ ᱟᱫᱚ ᱜᱟᱹᱰᱤ ᱠᱚᱭ ᱛᱩᱫ ᱠᱮᱫ ᱛᱟᱭᱟ ᱟᱫᱚ ᱦᱟᱱᱛᱮ ᱵᱟᱡᱟᱨ ᱥᱮᱫ ᱪᱟᱞᱟᱣ ᱮᱱᱟ ᱟᱫᱚ ᱚᱱᱛᱮ ᱨᱮᱜᱮ ᱟᱫᱚ ᱚᱱᱠᱟ ᱠᱟᱛᱮᱫ ᱫᱚ ᱱᱟᱦᱟᱜ ᱟᱫᱚ ᱴᱷᱤᱠ ᱜᱮᱭᱟ ᱡᱮᱦᱮᱛᱩ ᱚᱱᱟ ᱫᱚ ᱪᱮᱫ ᱦᱚ ᱵᱟᱢ ᱞᱟᱹᱭ ᱫᱟᱲᱮᱭᱟᱭᱟ ᱠᱟᱨᱚᱱ ᱩᱱᱤ ᱫᱚ ᱢᱤᱫᱴᱟᱝ ᱮᱸ ᱨᱚᱡᱜᱟᱨ ᱢᱮᱱᱟᱜ ᱛᱟᱭᱟ, ᱦᱮᱸ ᱥᱮ ᱵᱟᱝ?
ᱦᱳᱭ ᱦᱳᱭ ᱦᱳᱭ ᱦᱳᱭ, ᱡᱮᱦᱮᱛᱩ ᱩᱱᱤ ᱫᱚ ᱢᱤᱫᱴᱟᱝ ᱨᱳᱡᱽᱜᱟᱨ ᱦᱮᱱᱟᱜ ᱛᱟᱭᱟ᱾ ᱦᱮᱸ ᱚᱱᱟ ᱫᱚ ᱴᱷᱤᱠ ᱢᱤᱫ ᱠᱟᱛᱷᱟ ᱛᱮ ᱟᱨᱠᱤ᱾
ᱦᱮᱸ ᱜᱚᱝᱠᱮ, ᱛᱟᱞᱦᱮ ᱱᱟᱦᱟᱜ ᱮᱸ ᱚᱲᱟᱜ ᱜᱚᱝᱠᱮ ᱫᱚ ᱛᱟᱞᱦᱮ ᱪᱮᱫ ᱞᱮᱠᱟ ᱢᱮᱱᱟᱭᱟ?
ᱦᱮᱸ ᱚᱲᱟᱜ ᱜᱚᱝᱠᱮ? ᱦᱮᱸ ᱩᱱᱤ ᱫᱚ ᱦᱟᱸᱜ ᱱᱤᱛᱚᱜ ᱫᱚ ᱦᱟᱸᱜ ᱵᱮᱥ ᱜᱮ ᱡᱟᱦᱟᱸ ᱫᱚ ᱟᱫᱚ ᱛᱚ ᱟᱥᱟᱲ ᱵᱚᱸᱜᱟ ᱦᱮᱡ ᱠᱟᱱᱟ ᱛᱚ ᱟᱫᱚ ᱚᱱᱟ ᱠᱚᱨᱮ ᱜᱮ ᱟᱨ ᱠᱤ ᱡᱟᱦᱟᱸ ᱫᱚ ᱚᱸ ᱠᱟᱹᱢᱤ ᱜᱚᱲᱟ ᱦᱩᱭᱩᱜ ᱠᱟᱱᱟ ᱠᱚᱢ ᱵᱤᱥᱤ ᱠᱟᱹᱢᱤ ᱦᱚᱪᱚᱭᱮ ᱦᱩᱭᱩᱜ ᱠᱟᱱᱟ᱾
ᱟᱪᱪᱷᱟ ᱟᱪᱪᱷᱟ, ᱟᱪᱪᱷᱟ ᱟᱸᱡᱚᱢᱮᱫ ᱛᱟᱦᱮᱞᱤᱧ ᱜᱚᱝᱠᱮ ᱢᱟᱱᱮ ᱩᱱᱤ ᱦᱚᱸᱵᱤᱱ ᱮᱸ ᱛᱩ ᱮᱸ ᱢᱟᱥᱴᱟᱨ ᱰᱤᱜᱽᱨᱤ ᱥᱮ ᱪᱮᱫ ᱵᱤᱱ ᱠᱚᱨᱟᱣ ᱦᱚᱪᱚᱭᱮ ᱠᱟᱱᱟ ᱟᱨᱠᱤ ᱚᱱᱠᱟ ᱟᱸᱡᱚᱢᱚᱜ ᱠᱟᱱ ᱛᱟᱦᱮᱱᱟ᱾
ᱦᱳᱭ ᱚᱱᱟ ᱠᱚᱨᱟᱣᱫᱟᱭ ᱟᱨᱠᱤ᱾
ᱟᱪᱪᱷᱟ ᱟᱪᱪᱷᱟ, ᱱᱚᱣᱟ ᱢᱟ ᱟᱹᱰᱤ ᱮᱠᱫᱚᱢ ᱢᱟᱱᱮ ᱵᱷᱟᱹᱜᱮ ᱠᱟᱹᱢᱤ ᱠᱟᱱᱟ ᱜᱚᱝᱠᱮ ᱟᱹᱰᱤ ᱜᱟᱱ ᱮ ᱟᱵᱚ ᱢᱟᱹᱭ ᱛᱟᱠᱚ ᱪᱮᱫᱟᱜ ᱥᱮ ᱦᱚᱸᱜᱼᱚᱭ ᱟᱹᱰᱤ ᱜᱟᱱ ᱜᱮ ᱵᱟᱠᱚ ᱯᱟᱲᱦᱟᱣ ᱫᱟᱲᱮᱜ ᱠᱟᱱᱟ ᱦᱮᱸ ᱥᱮ
ᱦᱩᱸ ᱦᱩᱸ ᱦᱩᱸ ᱦᱩᱸ, ᱮᱠᱫᱚᱢ ᱮᱠᱫᱚᱢ ᱟᱫᱚ ᱢᱮᱫᱴᱮᱱ ᱩᱱᱤ ᱫᱚ ᱢᱤᱫᱴᱮᱱ ᱟᱹᱰᱤ ᱵᱷᱟᱜᱜᱳ ᱦᱚᱭ ᱛᱚ ᱦᱩᱭ ᱫᱟᱲᱮᱭᱟᱜ-ᱟ ᱟᱹᱰᱤ ᱵᱷᱟᱜᱜᱳ ᱧᱟᱢ ᱠᱟᱫᱟᱭ ᱡᱟᱦᱟᱸ ᱫᱚ ᱢᱤᱫᱴᱮᱱ ᱟᱞᱤᱧ ᱴᱷᱮᱱ ᱦᱮᱡ ᱠᱟᱛᱮᱜ ᱟᱡ ᱢᱤᱫᱴᱮᱱ ᱚᱞᱚᱜ ᱯᱟᱲᱦᱟᱜ ᱨᱮ ᱡᱚᱲᱟᱣ ᱫᱟᱲᱮᱜ ᱠᱟᱱᱟᱭ ᱟᱨᱠᱤ, ᱦᱮᱸ ᱥᱮ ᱵᱟᱝ?
ᱦᱮᱸ ᱦᱮᱸ ᱦᱮᱸ, ᱱᱚᱣᱟ ᱫᱚ ᱫᱟᱱᱦᱟᱜ
ᱢᱮᱱᱟᱜ ᱠᱚᱣᱟ ᱡᱟᱦᱟᱸ ᱫᱚ ᱢᱮ ᱞᱟᱹᱭ ᱠᱮᱫᱟᱭ ᱡᱮ ᱦᱚᱭᱛ ᱡᱟᱶᱟᱭ ᱠᱟᱛᱮ ᱛᱮᱜ ᱥᱮ ᱜᱚᱝ ᱦᱮᱡ ᱠᱟᱛᱮᱫ ᱟᱨᱠᱤ, ᱡᱟᱶᱟᱭ ᱚᱲᱟᱜ ᱪᱟᱞᱟᱣ ᱠᱟᱛᱮ ᱚᱞᱚᱜ ᱯᱟᱲᱦᱟᱣ ᱨᱮᱱᱟᱜ ᱴᱟᱹᱱ ᱚᱱᱟ ᱫᱚ ᱢᱤᱫᱴᱟᱝ ᱵᱷᱟᱜᱚᱣᱟᱱ ᱠᱟᱱᱟ ᱡᱟᱦᱟᱸ ᱫᱚ ᱩᱱᱤ ᱵᱟᱭ ᱚᱞᱚᱜ ᱯᱟᱲᱦᱟᱣ ᱫᱟᱲᱮᱜ-ᱟᱭ ᱦᱮᱸ ᱥᱮ ᱵᱟᱝ, ᱟᱫᱚ ᱟᱹᱰᱤ ᱦᱚᱲᱜᱮ ᱵᱟᱠᱚ ᱧᱟᱢ ᱫᱟ ᱱᱚᱣᱟ ᱡᱮ ᱱᱚᱣᱟ ᱟᱨᱠᱤ ᱵᱷᱟᱜᱽᱜᱳ ᱴᱟᱜ,
ᱟᱫᱚ ᱱᱟᱦᱟᱜ ᱚᱭ ᱡᱩᱫᱤ ᱥᱟᱵ ᱠᱟᱜ ᱢᱮ ᱱᱚᱝᱠᱟ ᱥᱚᱝᱥᱟᱨ ᱨᱮ ᱡᱩᱫᱤ ᱫᱚᱢᱮ ᱠᱟᱹᱢᱤ ᱨᱮᱱᱟᱜ ᱪᱟᱯ᱾ ᱛᱟᱦᱮᱱᱟ, ᱛᱟᱞᱦᱮ ᱚᱱᱟ ᱦᱮᱸ ᱩᱝᱠᱩ ᱵᱟᱠᱚ ᱴᱮᱠᱮᱞ ᱫᱟᱲᱮᱭᱟᱜ ᱠᱟᱱᱟ ᱦᱮᱸ ᱥᱮ ᱵᱟᱝ ᱾ᱟᱨᱮ ᱥᱮᱛᱟᱜ ᱨᱮ ᱡᱩᱫᱤ ᱢᱮᱛᱟᱭᱟ ᱡᱮ ᱜᱟ ᱜᱟᱯᱟ ᱤᱭᱟᱹᱟᱝ ᱪᱟᱟᱜ ᱦᱩᱲᱩᱫ ᱞᱟᱝ ᱪᱟᱞᱟᱜ ᱯᱟ ᱚᱱᱟ ᱤᱭᱟᱹ ᱞᱟᱝ ᱪᱟᱞᱟᱜ ᱦᱩᱲᱩ ᱛᱩᱫ ᱞᱟᱝ ᱪᱟᱞᱟᱜ ᱤᱭᱟᱹ ᱛᱚᱞᱟ ᱛᱩᱫ ᱞᱟᱝ ᱪᱟᱞᱟᱜ ᱛᱟᱨᱯᱚᱨᱮ ᱠᱚᱞᱮᱡᱮᱢ ᱪᱟᱞᱟᱜ-ᱟ, ᱛᱦᱟᱞᱮ ᱚᱝᱠᱟ ᱠᱟᱛᱮᱜ ᱜᱮ ᱜᱟᱱᱚᱜ-ᱟ ᱦᱮᱸ ᱥᱮᱸ ᱵᱟᱝ᱾
ᱦᱩᱸ ᱦᱩᱸ ᱦᱩᱸ,
ᱚᱱᱟ ᱞᱟᱹᱜᱤᱫ ᱛᱮ ᱢᱤᱫᱴᱟᱝ ᱯᱷᱨᱤ ᱫᱚᱨᱠᱟᱨᱚᱜ-ᱟ ᱦᱮᱸ ᱥᱮ᱾
ᱦᱮᱸ ᱟᱫᱚ ᱜᱚᱝᱠᱮ ᱱᱚᱣᱟ ᱫᱚ ᱟᱫᱚ ᱦᱳᱭᱛᱚ, ᱱᱤᱭᱟᱹ ᱠᱟᱨᱚᱱ ᱛᱮ ᱩᱱᱤ ᱫᱚ ᱪᱟᱯ ᱨᱮᱫᱚ ᱵᱟᱹᱱᱩᱜ ᱠᱟᱫᱮ, ᱡᱟᱦᱟᱸ ᱫᱚ ᱱᱤᱛ ᱫᱷᱟᱹᱨᱤᱡ ᱛᱮ ᱜᱚ ᱵᱟᱵᱟ ᱛᱟᱠᱚ ᱫᱚ ᱡᱮ ᱮᱢᱚᱱ ᱡᱮ ᱩᱱᱟᱹᱜ ᱫᱚ ᱦᱟᱜ ᱟᱹᱣᱨᱤ ᱠᱚ ᱵᱚᱭᱮᱥᱚᱜ-ᱟ, ᱡᱟᱦᱟᱸ ᱫᱚ ᱢᱤᱫᱮᱱ ᱵᱟᱠᱚ ᱠᱟᱹᱢᱤ ᱫᱟᱲᱮᱭᱟᱜ-ᱟ ᱢᱮᱱᱛᱮ᱾ ᱟᱫᱚ ᱠᱚᱢ ᱵᱮᱥᱤ ᱛᱮ ᱟᱫᱚ ᱦᱚᱭ ᱛᱚ ᱩᱝᱠᱩ ᱠᱟᱹᱢᱤ ᱦᱟᱛᱟᱲᱟ, ᱛᱟᱨᱯᱚᱨᱮ ᱦᱚᱭᱛᱳ ᱟᱹᱭ ᱠᱤᱪᱷᱩ ᱵᱟᱝ ᱥᱟᱨᱟᱫᱤᱱ ᱨᱮᱦᱚᱸ ᱟᱨᱦᱚᱸ ᱠᱤᱪᱷᱩ ᱜᱷᱟᱹᱲ ᱫᱚ ᱦᱚᱭᱛᱳ ᱠᱟᱹᱢᱤ ᱫᱚᱞᱤᱧ ᱠᱟᱹᱢᱤ ᱦᱚᱪᱚᱭ ᱜᱮᱭᱟ, ᱡᱮ ᱱᱚᱝᱠᱟ ᱫᱚᱢᱮ ᱱᱤᱛᱚᱜ ᱨᱮᱫᱚ ᱟᱨᱟᱢ ᱦᱚᱪᱚ ᱠᱟᱛᱮᱜ ᱦᱚᱸ ᱚᱱᱟ ᱫᱚ ᱟᱹᱰᱤ ᱵᱟᱢ
ᱦᱮᱸ ᱵᱟᱝ ᱴᱷᱤᱠ ᱜᱮᱭᱟ ᱚᱱᱟ ᱫᱚ ᱮᱠᱫᱚᱢ ᱮᱠᱟᱞ ᱜᱮ, ᱚᱱᱟ ᱫᱚ ᱩᱱᱟᱹᱜ ᱫᱚ ᱵᱟᱝ ᱴᱷᱤᱠᱟ, ᱡᱟᱦᱟᱸ ᱫᱚ ᱢᱟᱱᱮ ᱡᱟᱦᱟᱸ ᱚᱲᱟᱜ ᱜᱚᱝᱠᱮ ᱡᱟᱦᱟᱸ ᱠᱟᱹᱢᱤ ᱦᱚᱨᱟ ᱟᱨᱠᱤ ᱫᱟᱠᱟ ᱤᱥᱤᱱ ᱠᱷᱚᱱᱟᱜ ᱡᱚᱜ ᱵᱟᱲᱟ, ᱚᱱᱟ ᱚᱱᱟ ᱠᱚᱫᱚ ᱮᱠᱟᱞ ᱜᱮ ᱠᱟᱹᱢᱤ ᱫᱚ ᱞᱟᱹᱠᱛᱤ ᱠᱟᱱᱟ ᱦᱮᱸ ᱥᱮ ᱵᱟᱝ,
ᱦᱳᱭ ᱟᱨ ᱡᱟᱦᱟᱸ ᱫᱚ ᱫᱚᱢᱮ ᱡᱩᱚᱫᱤ ᱟᱨᱟᱢ, ᱟᱨᱟᱢ ᱦᱚᱪᱚ ᱠᱟᱛᱮᱜ ᱫᱚᱦᱚ ᱢᱟᱱᱮ ᱚᱱᱟ ᱫᱚ ᱱᱚᱝᱠᱟ ᱡᱟᱦᱟᱸ ᱫᱚ ᱢᱤᱫᱴᱮᱱ ᱠᱟᱹᱴᱤᱡ ᱪᱩᱞᱩᱝ ᱠᱟᱹᱢᱤ ᱞᱮᱠᱷᱟᱡ ᱜᱮ ᱟᱥᱠᱮᱛ, ᱟᱥᱠᱮᱛᱮ ᱵᱩᱡᱷᱟᱹᱣᱟᱭ ᱵᱟᱭ ᱠᱟᱹᱢᱤᱭᱟᱭ, ᱟᱨ ᱟᱹᱲᱤᱥᱚᱜ-ᱟᱭ ᱨᱟᱹᱜᱤᱜ-ᱟᱭ,
ᱦᱮᱸ ᱦᱮᱸ ᱦᱮᱸ, ᱟᱨ ᱫᱤᱱ ᱫᱤᱱ ᱛᱮ ᱚᱱᱟ ᱡᱤᱱᱤᱥ ᱛᱟᱜ ᱮ ᱯᱟᱹᱨᱠᱟᱹᱣ ᱞᱮᱠᱷᱟᱱ ᱟᱫᱚ, ᱢᱟᱱᱮ ᱟᱫᱚ ᱩᱱᱤ ᱫᱚ ᱟᱫᱚ ᱯᱚᱨᱮ ᱛᱮᱫᱚ ᱪᱮᱫ ᱟᱫᱚ ᱟᱢᱟᱜ ᱠᱟᱛᱷᱟ ᱦᱚᱸ ᱵᱟᱭ ᱟᱸᱡᱚᱢᱟ ᱦᱮᱸ ᱥᱮ ᱵᱟᱝ᱾
ᱦᱮᱸ ᱦᱮᱸ ᱦᱮᱸ, ᱟᱫᱚ ᱚᱵᱷᱟᱥ ᱨᱮ ᱯᱚᱨᱤᱱᱚᱛᱚᱜ-ᱟ ᱟᱨᱠᱤ ᱡᱟᱦᱟᱸ ᱫᱚ᱾
ᱦᱮᱸ ᱦᱮᱸ ᱦᱮᱸ, ᱱᱚᱣᱟ ᱢᱟ ᱮᱠᱟᱞᱜᱮ ᱥᱟᱹᱨᱤ ᱠᱟᱛᱷᱟ ᱠᱟᱱᱟ, ᱛᱚ ᱛᱟᱞᱦᱮ ᱢᱚᱴᱟᱢᱩᱴᱤ ᱚᱝᱠᱟ ᱡᱩᱫᱤ ᱵᱤᱱ ᱜᱟᱱ ᱫᱟᱲᱮᱭᱟᱭ ᱠᱷᱟᱱ ᱟᱨᱠᱤ, ᱢᱟᱱᱮ ᱢᱚᱴᱟᱢᱩᱴᱤ ᱪᱠᱨᱤ ᱧᱮᱞ ᱪᱚᱭ ᱵᱤᱱ ᱟᱨᱠᱤ ᱦᱮᱸ ᱥᱮᱸ᱾ ᱱᱮ ᱦᱮᱛᱟᱨ ᱡᱟᱦᱟᱸ ᱞᱮᱠᱟ ᱧᱮᱞᱚᱜ ᱠᱟᱱᱟ, ᱡᱟᱦᱟᱸᱭ ᱠᱚ ᱪᱟᱹᱠᱨᱤ ᱠᱟᱱᱟ ᱩᱝᱠᱩ ᱜᱮ ᱚᱝᱠᱟ ᱪᱟᱹᱠᱨᱤ ᱠᱚ ᱧᱟᱢ ᱤᱫᱤᱭᱮᱜ-ᱟ᱾ ᱛᱚ ᱟᱵᱤᱱᱟᱜ ᱠᱷᱮᱛᱨᱚ ᱨᱮᱦᱚᱸ ᱚᱱᱟ ᱦᱩᱭ ᱞᱮᱱᱠᱷᱟᱱ, ᱟᱞᱮ ᱦᱚᱸ ᱱᱟᱯᱟᱭ ᱞᱮ ᱵᱩᱡᱷᱟᱹᱣᱟ ᱦᱮᱸ ᱥᱮ᱾ ᱡᱮᱦᱮᱛᱩ ᱮᱨᱟᱴᱟᱜ ᱯᱟᱲᱦᱟᱜ ᱠᱟᱱᱟᱭ ᱦᱮᱸ ᱥᱮ᱾
ᱦᱩᱸ ᱦᱩᱸ ᱦᱩᱸ ᱦᱩᱸ, ᱟᱫᱚ ᱦᱮᱸ ᱚᱱᱟ ᱫᱚᱞᱤᱧ ᱢᱚᱱᱮ ᱠᱟᱜ ᱜᱮᱭᱟ ᱛᱚ ᱦᱚᱜ ᱚᱭ ᱛᱚ ᱦᱟᱸᱜ ᱢᱟᱥᱴᱟᱨ ᱰᱤᱜᱽᱨᱤᱧ ᱠᱳᱨᱥ ᱞᱤᱧ ᱠᱚᱨᱟᱣ ᱦᱚᱪᱚᱭᱮ ᱠᱟᱱᱟ ᱟᱫᱚ ᱦᱟᱸᱜ᱾ ᱱᱚᱣᱟ ᱵᱟᱲᱟ ᱠᱟᱛᱮ ᱟᱫᱚ ᱪᱟᱹᱠᱨᱤ ᱯᱚᱨᱤᱠᱠᱷᱟ ᱠᱚᱨᱚ ᱠᱚᱨᱮ ᱢᱟ ᱦᱟᱸᱜ, ᱟᱹᱣᱨᱤ ᱞᱤᱧ ᱫᱩᱲᱩᱵ ᱦᱚᱪᱚᱭᱟ ᱛᱚ ᱚᱱᱟᱛᱮ
ᱟᱪᱪᱷᱟ᱾
ᱠᱚᱨᱟᱣ ᱫᱟᱭ ᱱᱤᱛ ᱫᱷᱟᱨᱤᱡ ᱫᱚ ᱟᱨᱤ ᱫᱩᱲᱩᱵ ᱟᱭ ᱫᱩᱲᱩᱵ ᱫᱚ ᱦᱚᱭᱛᱚ᱾ ᱚᱱᱟ ᱦᱟᱸᱜ ᱞᱤᱧ ᱫᱩᱲᱩᱵ ᱦᱚᱪᱚᱭᱟ ᱟᱨᱠᱤ ᱚᱝᱠᱟᱞᱤᱤᱧ ᱢᱚᱱᱮ ᱠᱟᱫᱟ, ᱟᱨ ᱠᱤᱪᱷᱩ ᱫᱤᱱ ᱵᱮᱥᱤ ᱫᱤᱱ ᱫᱚ ᱦᱟᱸᱜ ᱵᱟᱹᱱᱩᱜ᱾ ᱛᱟᱭᱟ ᱟᱨ ᱠᱤᱪᱷᱩ ᱫᱤᱱ ᱠᱷᱟᱱ ᱜᱮ ᱠᱚᱢᱯᱞᱤᱴᱚᱜ ᱛᱟᱭᱟ ᱟᱨᱠᱤ᱾
ᱦᱮᱸ ᱦᱮᱸ ᱦᱮᱸ, ᱱᱚᱜᱼᱚᱭ ᱟᱹᱰᱤ ᱨᱚᱠᱚᱢ ᱟᱹᱰᱤ ᱨᱚᱠᱚᱢ ᱞᱮᱠᱟᱱᱟᱜ ᱯᱚᱨᱤᱠᱠᱷᱟ ᱠᱚ ᱢᱮᱱᱟᱜᱼᱟ᱾ ᱡᱟᱦᱟᱸ ᱫᱚ ᱰᱟᱵᱩᱞᱩ ᱵᱤ. ᱥᱤ. ᱮᱥ ᱤᱭᱩ ᱯᱤ. ᱮᱥ. ᱥᱤ ᱟᱹᱰᱤ ᱨᱚᱠᱚᱢ ᱟᱭᱢᱟ ᱞᱮᱠᱟᱱᱟᱜ ᱟᱻ ᱯᱚᱨᱤᱠᱠᱷᱟ ᱠᱚ ᱢᱮᱱᱟᱜᱼᱟ ᱦᱮᱸ ᱥᱮ?
ᱦᱮᱸ ᱦᱩᱸ᱾
ᱦᱮᱸ ᱚᱱᱟ ᱠᱚ ᱮᱠᱫᱚᱢ ᱮᱠᱟᱞᱮ ᱫᱩᱲᱩᱵ ᱫᱚᱨᱠᱟᱨᱚᱜ ᱠᱟᱱᱟ, ᱡᱟᱦᱟᱸ ᱫᱚ ᱚᱱᱟ ᱜᱨᱮᱡᱩᱭᱮᱥᱚᱱ ᱯᱟᱥ ᱠᱷᱟᱡᱜ ᱜᱮ ᱚᱱᱟ ᱠᱚᱫᱚ ᱫᱩᱲᱩᱵ ᱫᱟᱲᱮᱭᱟᱜᱼᱟ᱾ ᱟᱪᱪᱷᱟ,
ᱦᱩᱸ ᱦᱩᱸ ᱦᱩᱸ ᱦᱩᱸ ᱮᱠᱫᱚᱢ ᱮᱠᱫᱚᱢ᱾ ᱛᱟᱦᱚᱞᱮ ᱜᱚᱝᱠᱮ ᱮ ᱛᱟᱦᱚᱞᱮ ᱜᱚᱝᱠᱮ ᱛᱟᱦᱞᱮ ᱟᱢ? ᱱᱚᱜ ᱚᱭ ᱡᱮ ᱵᱟᱨᱦᱮ ᱫᱤᱥᱚᱢᱮ ᱮᱢ ᱪᱟᱞᱟᱣ ᱠᱟᱱᱟ ᱛᱟᱦᱚᱞᱮ ᱟᱢ ᱚᱸᱰᱮ ᱪᱟᱞᱟᱣ ᱠᱟᱛᱮ ᱛᱤᱱᱟᱹ ᱫᱤᱱ ᱮᱢ ᱦᱩᱭᱱᱟ? ᱟᱨᱠᱤ᱾
ᱤᱧ ᱢᱚᱴᱟᱢᱩᱴᱤ ᱱᱟᱦᱟᱜ ᱮᱻ ᱦᱩᱭᱱᱟᱹᱧ ᱢᱚᱴᱟᱢᱩᱴᱤ ᱢᱚᱸᱬᱮ ᱪᱟᱸᱫᱳ ᱜᱟᱱᱤᱧ ᱦᱩᱭᱱᱟ᱾
ᱚ ᱟᱪᱪᱷᱟ ᱟᱪᱪᱷᱟ ᱵᱟᱦᱨᱮ ᱫᱤᱥᱚᱢ ᱨᱮ ᱡᱟᱦᱟᱸ ᱟᱵᱚᱣᱟᱜ ᱡᱟᱦᱟᱸ ᱨᱚᱲ ᱠᱚ ᱠᱤ ᱚᱱᱛᱮ ᱠᱤ ᱚᱱᱠᱟ ᱠᱚ ᱨᱚᱲ ᱵᱟᱲᱟᱭᱮᱫᱟ ᱥᱮ ᱵᱟᱝ?
ᱮᱻ ᱚᱱᱛᱮ ᱫᱚ ᱱᱟᱦᱟᱜ ᱩᱱᱟᱹᱜᱴᱟ ᱫᱚ ᱚᱱᱠᱟ ᱠᱟᱞᱪᱟᱨᱟᱞ ᱵᱟᱹᱱᱩᱜᱼᱟ ᱦᱮᱸ ᱥᱮ ᱛᱚ ᱢᱳᱚᱴᱟᱢᱩᱴᱤ ᱱᱚᱸᱰᱮ ᱮᱻ ᱟᱹᱰᱤᱜᱟᱱ ᱜᱮ ᱚᱱᱠᱟ ᱦᱚᱲ ᱢᱮᱱᱟᱜ ᱠᱚᱣᱟᱜ ᱡᱟᱦᱟᱸ ᱫᱚ ᱢᱟᱱ ᱢᱤᱫᱴᱟᱝ ᱚᱱᱠᱟ ᱜᱨᱩᱯ ᱠᱚᱞᱮ ᱛᱮᱭᱟᱨ ᱠᱟᱜᱼᱟ ᱦᱮᱸ ᱥᱮ ᱦᱳᱣᱟᱴᱥᱮᱯ ᱜᱨᱩᱯ ᱥᱮ ᱚᱱᱠᱟ ᱪᱷᱩᱴᱤ ᱠᱚᱞᱮ ᱧᱟᱢ ᱵᱟᱲᱟ ᱞᱮᱠᱷᱟᱱ ᱚᱱᱠᱟᱞᱮ ᱫᱩᱲᱩᱵ ᱵᱟᱲᱟᱜᱼᱟ ᱦᱮᱸ ᱥᱮ
ᱦᱮᱸ ᱦᱮᱸ
ᱚᱱᱠᱟ ᱢᱤᱫ ᱵᱟᱨᱭᱟ ᱮᱴᱟᱜ ᱤᱭᱟᱹ ᱨᱮᱱ ᱦᱚᱲ ᱠᱚ ᱦᱤᱡᱩᱜᱼᱟ ᱟᱫᱚ ᱚᱱᱠᱟᱞᱮ ᱠᱟᱹᱴᱤᱡ ᱞᱮ ᱥᱮ ᱪᱮᱫ ᱵᱟᱲᱟ ᱟᱠᱚ ᱜᱮᱭᱟ
ᱦᱮᱸ ᱦᱮᱸ ᱚᱻ ᱟᱪᱪᱷᱟ ᱟᱪᱪᱷᱟ